ᱟᱸ ᱦᱮᱞᱳ,
ᱡᱚᱦᱟᱨ ᱜᱚᱝᱠᱮ᱾
ᱡᱚᱦᱟᱨ ᱜᱮ᱾
ᱛᱟᱞᱦᱮ ᱢᱚᱡᱽ ᱥᱟᱹᱜᱩᱱ ᱥᱮᱛᱟᱜ᱾
ᱦᱳᱭ᱾
ᱢᱚᱡᱽ ᱵᱟᱲᱟ ᱜᱮᱛᱚ?
ᱦᱮᱸ ᱱᱤᱛ ᱦᱟᱹᱨᱤᱡ ᱫᱚ ᱢᱚᱸᱡᱽ ᱵᱟᱲᱟ ᱜᱮ, ᱟᱢᱜᱤ?
ᱤᱧ ᱦᱚᱸ ᱢᱚᱡᱽ ᱜᱮ᱾ ᱛᱟᱦᱞᱮ ᱪᱮᱜ ᱠᱚ ᱠᱟᱹᱢᱤ ᱵᱟᱲᱟᱭ ᱦᱩᱭᱩᱜ ᱠᱟᱱᱟ?
ᱴᱷᱤᱼᱜᱮ ᱵᱟᱝ ᱨᱩᱢ ᱨᱮ ᱜᱤᱛᱤᱜ ᱵᱟᱲᱟ ᱦᱩᱭ ᱠᱟᱱᱟ ᱱᱤᱛᱚᱜ ᱫᱚ, ᱫᱟᱠᱟ ᱠᱚ ᱪᱚᱸᱫᱟ ᱦᱮᱱᱟᱜ ᱟᱠᱟᱫᱟ᱾
ᱟᱸᱪᱪᱷᱟ᱾
ᱦᱚᱸ᱾
ᱱᱮᱛᱳᱜ ᱫᱟᱠᱟ ᱦᱩᱭᱩᱜ ᱠᱟᱱᱟ᱾
ᱦᱚᱸᱜᱼᱚᱭ ᱡᱚᱢ ᱵᱟᱲᱟ ᱦᱩᱭ ᱠᱟᱱᱟ ᱠᱷᱮᱛ ᱠᱟᱹᱢᱤ ᱠᱚ ᱥᱮᱛᱟᱜ ᱨᱮ ᱪᱟᱞᱟᱣ ᱦᱩᱭ ᱞᱮᱱᱟ, ᱛᱚ ᱫᱚ ᱠᱷᱮᱛ ᱠᱷᱚᱱ ᱨᱩᱣᱟᱹᱲ ᱦᱩᱭ ᱠᱟᱱᱟ, ᱫᱩᱲᱩᱵ ᱵᱟᱲᱟ ᱦᱩᱭ ᱠᱟᱱᱟ᱾
ᱟᱪᱪᱷᱟ ᱟᱪᱪᱷᱟ᱾
ᱩᱸ ᱡᱟᱹᱯᱩᱫ ᱫᱤᱱ ᱛᱚ, ᱦᱩᱲᱩ ᱠᱚ ᱨᱚᱦᱚᱭ ᱵᱟᱲᱟ ᱦᱩᱭᱩᱜ ᱠᱟᱱᱟ᱾
ᱦᱮᱸ ᱛᱚ ᱥᱟᱹᱨᱫᱤ ᱯᱷᱴᱜᱚᱢᱚᱨᱮ ᱪᱤᱠᱟᱹᱢ ᱡᱚᱢ ᱧᱩᱭᱟ?
ᱦᱩᱸᱻ ᱛᱟᱦᱞᱮ ᱪᱮᱫᱮᱠᱟ ᱫᱟᱜ ᱡᱟᱹᱲᱤᱭᱫᱟ ᱟᱯᱮ ᱥᱮᱫ ᱫᱚ?
ᱫᱟᱜᱮᱜ ᱠᱟᱱ ᱜᱮᱭᱟᱭ ᱢᱚᱸᱡᱽ ᱜᱮ᱾ ᱠᱷᱟᱪᱤ ᱫᱟᱜ ᱫᱟᱭ ᱛᱚ ᱟᱯᱟ ᱛᱚᱛᱚ ᱱᱤᱛᱚᱜ ᱫᱚ ᱾
ᱦᱚᱸ-ᱦᱚᱸ
ᱦᱩᱸ ᱱᱚᱛᱮ ᱦᱚᱸᱭ ᱫᱟᱜᱮᱜ ᱜᱮᱭᱟ᱾
ᱟᱪᱪᱷᱟ᱾
ᱦᱩᱸ ᱛᱮᱦᱮᱧ ᱫᱚ ᱛᱟᱦᱞᱮ ᱫᱟᱫᱟᱥ ᱥᱮ ᱵᱟᱝ ᱟᱯᱮ ᱥᱮᱫ ᱫᱚ?
ᱦᱩᱸ ᱫᱟᱜ ᱞᱮᱜ ᱜᱮᱭᱟᱭ ᱥᱮᱛᱟᱜ ᱥᱮᱜ᱾ ᱫᱤᱭᱮ ᱫᱚ ᱟᱹᱨᱤ ᱫᱟᱜ ᱠᱟᱫᱟᱭ ᱱᱤᱛᱚᱜ ᱫᱚ ᱥᱤ ᱥᱤ ᱥᱤᱛᱩᱝ ᱠᱟᱫᱟᱭ᱾
ᱦᱮᱸ ᱟᱪᱷᱟ᱾
ᱦᱩᱸ᱾
ᱟᱞᱮ ᱥᱮᱜ ᱦᱚᱸ, ᱱᱚᱜᱼᱚᱭ ᱥᱮᱛᱟᱜ ᱠᱷᱚᱱ ᱜᱮ ᱫᱟᱜ ᱮᱫᱟ, ᱛᱮᱦᱮᱸᱧ ᱫᱚ ᱨᱤᱢᱤᱞ ᱨᱤᱢᱤᱞ ᱠᱟᱫᱟᱭ ᱟᱹᱣᱨᱤ ᱫᱟᱜ ᱫᱚ᱾
ᱟᱪᱷᱟ ᱡᱟ ᱦᱮᱸ ᱫᱚ᱾ ᱫᱤᱭᱮ ᱪᱮᱢ ᱪᱤᱠᱟ ᱵᱟᱲᱟᱭ ᱜᱤᱭᱟ ᱟᱨ ᱠᱟ. ᱢᱤ ᱠᱚᱫᱚ ᱠᱟᱛᱮᱫ᱾
ᱱᱚᱜ-ᱚᱭ ᱱᱤᱛᱳᱜ ᱠᱚᱞᱮᱡᱽ ᱠᱚᱨᱮ ᱵᱷᱚᱨᱛᱤ ᱦᱩᱭ ᱟᱠᱟᱱᱟ ᱱᱤᱭᱟᱹ ᱵᱟᱨ᱾
ᱚ
ᱠᱚᱞᱮᱡᱽ ᱠᱚᱜᱮ ᱦᱚᱞᱟ ᱢᱟᱫᱷᱮᱨ ᱠᱷᱚᱱ ᱥᱮᱱ ᱦᱤᱡᱩᱜ ᱦᱩᱭᱩᱜ ᱠᱟᱱᱟ ᱟᱫᱚ ᱱᱤᱛ ᱫᱚ, ᱦᱩᱲᱩ ᱨᱚᱦᱚᱭ ᱠᱚ ᱱᱤᱛᱚᱜ ᱠᱚᱨᱟᱣ ᱦᱩᱭᱩᱜ ᱠᱟᱱᱟ ᱫᱟᱜ ᱡᱟᱹᱯᱩᱫ ᱫᱤᱱ ᱛᱚ᱾ ᱵᱚᱪᱷᱚᱨ ᱨᱮ ᱢᱤᱫ ᱫᱷᱟᱣ ᱜᱮᱞᱮ ᱨᱚᱦᱚᱭᱟ᱾
ᱚᱸᱻ ᱚᱲᱟᱜ ᱨᱮ ᱠᱟᱢᱤ ᱜᱚᱲᱚ ᱫᱩᱠᱟᱹᱱᱟ ᱢᱟᱡᱷᱮ ᱢᱚᱫᱽᱫᱷᱮ᱾
ᱦᱳᱭ᱾
ᱚᱲᱟᱜ ᱥᱟᱶ ᱥᱟᱶᱛᱮ
ᱦᱮᱸᱻ ᱱᱚᱸᱜᱼᱚᱭ ᱱᱤᱛᱚᱜ ᱜᱟᱯᱟ ᱢᱮᱭᱟᱝ ᱥᱮ ᱟᱨᱦᱚᱸ ᱪᱟᱞᱟᱜ ᱦᱩᱭᱩᱜᱼᱟ ᱦᱟᱸᱜ᱾ ᱨᱚᱦᱚᱭ ᱠᱚᱦᱟᱸᱜ ᱜᱟᱯᱟ ᱢᱮᱭᱟᱝ ᱛᱮᱜᱮᱞᱮ ᱪᱟᱵᱟᱭᱟ ᱦᱟᱸᱜ ᱛᱮᱦᱤᱧ ᱜᱟᱯᱟ ᱢᱮᱭᱟᱝ ᱦᱮᱸ,
ᱚᱸᱻ ᱟᱞᱮᱥᱮᱫ, ᱟᱞᱮ ᱥᱮᱫ ᱮᱠᱷᱚᱱᱚ ᱟᱣᱨᱤ ᱜᱟᱹᱪᱷᱤ ᱠᱚ ᱛᱩᱫ ᱦᱩᱭ ᱟᱠᱟᱱᱟ ᱦᱚ ᱦᱚᱨᱚᱭ ᱜᱮ ᱟᱣᱨᱤ ᱟᱨᱟᱢᱵᱷᱚ ᱟᱠᱟᱱᱟ ᱟᱨᱟᱢᱵᱷᱚ ᱠᱚ ᱧᱟᱢ ᱠᱟᱛᱮ᱾
ᱟᱪᱪᱷᱟ᱾
ᱦᱩᱸ᱾
ᱟᱞᱮᱥᱮᱫ ᱫᱚ ᱱᱚᱜ-ᱚᱭ ᱟᱨᱟᱢᱵᱚ ᱦᱚᱲ ᱠᱚᱦᱚᱸ ᱠᱚ ᱪᱟᱵᱟ ᱵᱟᱲᱟᱭ ᱫᱟᱠᱚ᱾
ᱴᱤᱠ ᱟᱪᱷᱮ, ᱪᱮ ᱪᱤᱠᱟᱹ ᱜᱟᱱ ᱢᱟᱱᱮ ᱪᱮ ᱪᱤᱠᱟᱹ ᱢᱟᱱᱮ ᱨᱚᱦᱟᱭ ᱠᱚ ᱟᱨᱟᱢᱵᱚ ᱠᱟᱫᱟ ᱟᱨᱠᱤ ᱢᱟᱱᱮ ᱥᱟᱹᱨᱫᱤ ᱨᱟᱵᱟᱝ ᱨᱚᱦᱚᱭ ᱠᱟᱱ ᱜᱮᱭᱟ ᱠᱚ᱾
ᱚ, ᱟᱪᱪᱷᱟ ᱾
ᱟᱨᱚ ᱫᱚᱲᱦᱟᱸ ᱟᱣᱨᱤ ᱠᱟᱫᱟᱞᱮ᱾
ᱦᱮᱸ ᱟᱞᱮ ᱥᱮᱡ ᱫᱚ ᱦᱮᱸ ᱪᱮᱫ ᱠᱮᱱ ᱞᱟᱹᱭ ᱫᱟ?
ᱞᱟᱹᱭ ᱫᱤᱧ ᱛᱟᱦᱞᱮ ᱚᱲᱟᱜ ᱠᱚᱨᱮᱱ ᱠᱚᱨᱮᱱ ᱠᱚ ᱢᱚᱸᱡᱽ ᱵᱟᱲᱟᱭ ᱜᱮᱭᱟ ᱛᱚ?
ᱦᱮᱸ ᱢᱚᱡᱽ ᱜᱮᱭᱟ ᱠᱚ᱾
ᱟᱡ
ᱦᱩᱸ ᱟᱯᱮ ᱚᱲᱟᱜ ᱠᱚᱨᱮ ᱜᱮ ᱪᱮᱫ ᱞᱮᱠᱟ?
ᱟᱞᱮ ᱚᱲᱟᱜ ᱦᱚᱸ ᱴᱷᱤᱠ ᱴᱟᱠ ᱜᱮᱭᱟ ᱠᱚ ᱱᱤᱛᱚᱜ ᱫᱷᱟᱹᱨᱤᱡ ᱫᱚ᱾
ᱟᱦᱚ ᱟᱪᱪᱷᱟ᱾
ᱛᱟᱦᱞᱮ ᱛᱩᱯᱩ ᱵᱟᱲᱟ ᱠᱚ ᱦᱩᱭᱮᱱᱟ ᱰᱟᱹᱵᱨᱟᱹ?
ᱟᱹᱣᱨᱤ, ᱫᱟᱠᱟ ᱠᱚ ᱤᱥᱤᱱ ᱵᱟᱲᱟ ᱞᱮᱱ ᱜᱮ, ᱫᱟᱠᱟ ᱠᱚ ᱤᱥᱤᱱ ᱩᱛᱩ ᱠᱚ ᱵᱮᱱᱟᱣ ᱵᱟᱲᱟ ᱦᱩᱭᱩᱜᱼᱟ ᱵᱮ ᱵᱮᱵᱚᱥᱛᱟ ᱡᱚᱢ ᱦᱩᱭᱩᱜᱼᱟ᱾
ᱟᱪᱪᱷᱟ, ᱟᱯᱮ ᱫᱚ ᱱᱤᱛᱚᱜ ᱜᱮᱯᱮ ᱤᱥᱤᱱ ᱜᱮᱭᱟ ᱥᱮ ᱪᱮᱫ?
ᱦᱮᱸ ᱢᱮᱥ ᱨᱮᱞᱮ ᱛᱟᱦᱮᱸᱱ ᱛᱚ ᱟᱞᱮ ᱫᱚ ᱾
ᱟᱪᱪᱷᱟ ᱦᱩᱸ ᱢᱮᱥ ᱠᱚᱨᱮ ᱫᱚ ᱤᱱᱠᱟᱹ ᱜᱮ᱾
ᱦᱮᱸ ᱾
ᱦᱩᱸ ᱾ ᱚᱲᱟᱜ ᱠᱚᱨᱮ ᱫᱚ ᱦᱚᱜᱼᱚᱭ ᱡᱮᱢᱚᱱ ᱥᱮᱛᱟᱜ ᱨᱮᱜᱮ ᱤᱥᱤᱱ ᱵᱟᱲᱟ ᱦᱩᱭ ᱭᱟᱠᱟᱱᱟ᱾ ᱦᱚᱭ ᱱᱤᱛ ᱫᱚ ᱾ ᱢᱤᱫ ᱵᱮᱲᱟ ᱠᱟᱹᱢᱤ ᱠᱟᱛᱮᱜ ᱦᱚᱜ-ᱚᱭ, ᱫᱩᱲᱩᱵ ᱵᱟᱲᱟ ᱦᱩᱭ ᱟᱠᱟᱱᱟ᱾
ᱟᱪᱪᱷᱟ ᱟᱪᱪᱷᱟ ᱦᱮᱸ ᱚᱲᱟᱜ ᱦᱚᱸ ᱾ ᱠᱟᱹᱢᱤᱭᱟ ᱥᱩᱨᱩᱜ-ᱟ ᱦᱟᱸᱜ ᱪᱟᱞᱟᱜ ᱦᱩᱭᱩᱜᱼᱟ ᱚᱲᱟᱜ ᱥᱮᱫ ᱦᱚᱸ ᱪᱟᱞᱟᱣ ᱟᱨᱠᱤ ᱢᱮᱪ ᱠᱚ ᱛᱩᱫ ᱵᱟᱲᱟ ᱮᱫᱟ ᱚᱲᱟᱜ ᱨᱮ᱾
ᱟᱪᱪᱷᱟ ᱾
ᱦᱩᱸ
ᱦᱩᱸ ᱾
ᱠᱚᱞᱮᱡᱽ ᱠᱚᱦᱚᱸ ᱪᱟᱞᱟᱜ ᱠᱟᱱᱟ ᱛᱚ ᱟᱨ ᱢᱚᱭ ᱵᱟᱝ ᱧᱟᱢᱚᱜᱼᱟ ᱠᱟᱱᱟ ᱴᱷᱤᱠ ᱢᱚᱛᱚ ᱚᱲᱟᱜ ᱪᱟᱞᱟᱜ ᱨᱮᱱᱟᱜ ᱾
ᱟᱪᱪᱷᱟ ᱾
ᱦᱩᱸ ᱾ ᱫᱮ, ᱦᱮᱸ ᱢᱟ ᱞᱟᱹᱭ ᱢᱮ?
ᱟᱯᱮᱥᱮᱫ ᱫᱚ ᱪᱮᱫ ᱠᱚ ᱦᱩᱲᱩ ᱠᱚᱠᱚ ᱨᱚᱦᱚᱭ ᱜᱮᱭᱟ ᱠᱚ ᱢᱟᱱᱮ?
ᱦᱩᱲᱩ ᱠᱚᱸ ᱾ ᱟᱞᱮ ᱥᱮᱫ ᱦᱚᱸ ᱵᱚᱥᱚ ᱵᱚᱪᱷᱚᱨ ᱨᱮ ᱢᱤᱫ ᱫᱷᱟᱣ ᱜᱮ ᱠᱚ ᱨᱚᱦᱚᱭᱟ ᱨᱚᱦᱚᱭ ᱫᱚ ᱦᱩᱲᱩ ᱪᱟᱵᱟ ᱵᱟᱲᱟ ᱟᱞᱮ ᱫᱚ ᱜᱩᱦᱩᱢ ᱠᱚᱞᱮ ᱨᱚᱦᱚᱭᱟ ᱜᱩᱦᱩᱢ, ᱛᱩᱲᱤ, ᱟᱞᱩ ᱤᱱᱟᱹ ᱠᱚ ᱪᱟᱥ ᱵᱟᱲᱟ ᱦᱩᱭᱩᱜᱼᱟ᱾
ᱟᱪᱪᱷᱟ ᱾
ᱦᱩᱸ ᱾
ᱟᱞᱮ ᱥᱮᱫ ᱦᱚᱸ ᱱᱚᱜᱼᱚᱭ ᱵᱚᱪᱷᱚᱨ ᱨᱮ ᱢᱤᱫ ᱫᱟᱜ ᱜᱮ ᱨᱚᱦᱚᱭᱟᱞᱮ ᱛᱟᱨᱯᱚᱨ ᱟᱱᱮ ᱛᱩᱲᱤ ᱠᱚᱞᱮ ᱪᱟᱥᱟ ᱢᱟᱱᱮ ᱟᱞᱮᱥᱮᱫ ᱫᱚ
ᱚ ᱦᱚᱸ
ᱜᱷᱩᱴᱩ ᱧᱚᱜ ᱜᱮᱭᱟ ᱛᱚ ᱤᱱᱠᱟᱹ ᱫᱟᱜ ᱡᱟᱹᱲᱤ ᱠᱚᱦᱚᱸ ᱵᱟᱭ ᱫᱟᱜᱟ ᱚᱱᱮ ᱡᱟᱦᱟᱸ ᱵᱚᱨᱥᱟ ᱥᱤᱡᱤᱱ ᱜᱮ ᱫᱟᱜᱽ ᱜᱮᱭᱟ ᱟᱫᱚ ᱚᱱᱮ ᱛᱩᱲᱤ ᱠᱚᱜᱮ ᱤᱱᱟᱹᱠᱜᱮ᱾
ᱦᱮᱸ ᱟᱞᱮᱥᱮᱜ ᱦᱚᱸ ᱚᱱᱠᱟ ᱜᱮ ᱫᱟᱜ ᱫᱚ ᱠᱚᱢ ᱵᱚᱨᱥᱟ ᱥᱩᱚᱢᱚᱭ ᱜᱮᱞᱮ ᱪᱟᱥ-ᱟ ᱟᱫᱚ ᱵᱟᱫ ᱵᱟᱠᱤ ᱫᱚ ᱛᱩᱲᱤ ᱦᱩᱲᱩ ᱦᱩ ᱛᱩᱩᱲᱤ ᱜᱩᱦᱩᱢ ᱤᱱᱟᱹ ᱠᱩ
ᱟᱪᱪᱷᱟ
ᱟᱞᱩ ᱯᱷᱟᱞᱩ ᱠᱩ ᱪᱟᱥ ᱵᱟᱥ ᱠᱚᱨᱟᱣ ᱦᱩᱭ ᱠᱟᱱᱟ
ᱦᱮᱸᱻ
ᱥᱮᱞᱚ ᱠᱩ ᱵᱟᱹᱱᱩᱜ ᱛᱚ ᱟᱞᱮ ᱥᱮᱜ ᱫᱩ‌ ᱠᱚᱢ ᱜᱮᱭᱟ᱾
ᱟᱪᱪᱷᱟ ᱟᱞᱮ ᱥᱮᱜ ᱦᱚᱸ ᱥᱮᱞᱚ ᱠᱚᱫᱚ ᱵᱟᱹᱱᱩᱜ ᱠᱟᱫᱟ᱾
ᱦᱩᱸ
ᱚᱱᱮ ᱵᱚᱨᱫᱷᱚᱢᱟᱱ ᱥᱟᱭᱴ ᱚᱱᱟ ᱠᱚᱨᱮ ᱜᱮ ᱥᱮᱞᱚ ᱜᱫᱚ ᱰᱷᱮᱨ
ᱦᱩ ᱦᱮᱸ ᱦᱮᱸ ᱵᱚᱨᱫᱷᱚᱢᱟᱱ ᱰᱤᱥᱴᱤᱠ᱾
ᱦᱳᱭ
ᱡᱮ ᱯᱟᱨᱦᱟᱜ ᱥᱟᱶ ᱥᱟᱶᱛᱮ ᱪᱮᱫ ᱠᱚᱢ ᱪᱤᱠᱟᱹ ᱵᱟᱲᱟᱭᱟ ᱪᱮ ᱪᱮᱜ ᱮᱢ ᱨᱮᱢ ᱯᱟᱨᱦᱟᱜᱼᱟ ᱠᱟᱱ ᱛᱮ?
ᱱᱚᱜᱼᱚᱭ ᱱᱤᱭᱟᱹ ᱵᱟᱨ ᱠᱚᱞᱮᱡᱽ ᱨᱤᱧ ᱵᱷᱩᱨᱛᱤ ᱠᱟᱱᱟ ᱯᱷᱟᱥᱴ ᱤᱭᱟᱨ ᱨᱮ
ᱚ ᱟᱪᱪᱷᱟ ᱟᱪᱪᱷᱟ ᱜᱟᱛᱮ ᱵᱟᱲᱟ ᱠᱚ ᱦᱩᱭᱩᱜ ᱜᱤᱭᱟ ᱜᱟᱛᱮ ᱵᱟᱲᱟ ᱠᱚ?
ᱦᱩᱸ ᱷᱩᱦᱩᱭᱜᱱᱴᱷ ᱜᱮ ᱱᱤᱭᱟᱹ ᱥᱤᱡᱤᱱ ᱫᱚ ᱮᱦᱚᱵ ᱠᱟᱱᱟ᱾
ᱦᱚᱸ ᱦᱚᱸ
ᱵᱚᱭᱞᱟᱨ ᱜᱟᱛᱮ ᱠᱚ ᱪᱟᱞᱟᱣ ᱵᱟᱲᱟ ᱦᱩᱭᱩᱜ ᱜᱮᱭᱟ᱾ ᱟᱢᱮᱢ ᱜᱟᱛᱮᱜ ᱜᱮᱭᱟ?
ᱦᱮᱸ ᱜᱟᱛᱮᱜ ᱪᱟᱞᱟᱜᱣ ᱦᱩᱭᱩᱜᱼᱟ ᱛᱦᱤᱧ ᱠᱟᱴᱤᱜ ᱠᱟᱛᱷᱟ ᱢᱮᱱᱟᱜ ᱪᱟᱞᱟᱣ ᱨᱮᱱᱟᱜ ᱯᱟᱸᱪᱴᱟ ᱥᱮᱫ᱾
ᱟᱪᱪᱷᱟ, ᱟᱪᱪᱷᱟ ᱟᱪᱪᱷᱟ
ᱪᱟᱞᱟᱣ ᱦᱤᱞᱚᱜ ᱡᱩᱫᱤᱢ ᱪᱟᱣ ᱠᱚᱜ-ᱟ ᱡᱤᱨᱟᱹᱣ ᱡᱚᱢ ᱵᱟᱲᱟ ᱛᱮ ᱦᱟᱸᱜ ᱡᱮᱷᱮᱛᱩ ᱫᱮᱨᱤᱜ-ᱟ ᱴᱦᱤᱜᱟᱪᱷᱮ
ᱚᱸ
ᱦᱩᱸ᱾ ᱦᱤᱡᱩᱜ-ᱟ ᱟᱨᱠᱤ
ᱟᱪᱪᱷᱟ ᱦᱩᱸ ᱾ ᱟᱞᱮ ᱦᱚᱸ ᱜᱟᱛᱮ ᱫᱚ ᱜᱟᱛᱮ ᱜᱮ ᱟᱫᱚ ᱦᱚᱸᱜ-ᱚᱭ ᱱᱤᱛᱚᱜ ᱪᱟᱥ ᱠᱟᱢᱤ ᱠᱷᱟᱹᱛᱤᱨ ᱠᱟᱹᱴᱤᱡᱼᱼ ᱡᱷᱚᱛᱚ ᱦᱚᱲ ᱵᱮᱥᱛᱚ ᱨᱮ ᱢᱮᱱᱟᱜ ᱞᱮᱭᱟ᱾
ᱟᱪᱪᱷᱟ ᱟᱪᱷᱟ ᱟᱪᱟ᱾
ᱦᱩᱸ ᱛᱟᱯᱚᱨᱮ ᱦᱚᱸᱜᱼᱚᱭ ᱠᱟᱢᱤ ᱠᱚ ᱥᱩ ᱦᱩᱭ ᱞᱮᱱᱠᱷᱟᱱ ᱱᱟᱜ ᱟᱨᱦᱚᱸ ᱜᱟᱛᱮ ᱠᱚ ᱪᱟᱞᱟᱜ ᱦᱩᱭᱩᱜ-ᱟ᱾
ᱦᱮᱸ ᱜᱟᱹᱛᱤᱜ ᱫᱚ ᱦᱟᱸᱜ ᱟᱨᱚ ᱥᱟᱹᱨᱫᱤ ᱦᱟᱸᱜ ᱳᱭ ᱯᱚᱱᱫᱽᱨᱚ ᱟᱜᱚᱥ ᱥᱮᱡ ᱠᱷᱚᱡ ᱥᱩᱨᱩᱜ-ᱟ ᱦᱟᱸᱜ ᱟᱹᱰᱤ ᱡᱟᱹᱥᱛᱤ ᱫᱚ᱾‌
ᱦᱳᱭ ᱦᱳᱭ ᱱᱤᱛᱚᱜ ᱫᱚ ᱯᱮᱠᱴᱤᱥ ᱠᱚᱸ ᱠᱟᱹᱴᱤᱡᱼᱼ ᱵᱚᱱᱫᱚ ᱛᱟᱲ ᱦᱩᱭ ᱠᱟᱱᱟ ᱦᱩᱲᱩ ᱨᱚᱦᱚᱭ ᱠᱷᱟᱹᱛᱤᱨ᱾
ᱟᱪᱪᱷᱟ ᱟᱪᱷᱟ ᱾ ᱴᱩᱠᱴᱟᱠ ᱴᱟᱠᱟ ᱪᱟᱞᱟᱣ ᱦᱩᱭᱩᱜ-ᱟ ᱯᱮᱠᱴᱤᱥ ᱦᱚᱸ ᱢᱟᱡᱷᱮ ‌ᱢᱚᱫᱽᱫᱷᱮ ᱦᱮᱸ ᱦᱚᱲᱢᱚ ᱠᱚ ᱫᱩᱨᱵᱚᱞᱚᱜ-ᱟ ᱟᱨ ᱥᱤᱡᱟᱹᱱ ᱛᱤᱭᱟᱹᱜ ᱞᱮᱠᱷᱟᱡ ᱟᱨᱚ ᱢᱩᱥᱠᱤᱞᱚᱜ᱾
ᱦᱳᱭ ᱦᱳᱭ ᱦᱚᱭ
ᱛᱟᱦᱚᱞᱮ ᱦᱩᱸ ᱢᱟᱱᱮ ᱪᱮᱜ ᱞᱮᱠᱟ ᱯᱮ ᱜᱟᱼᱼ ᱛᱮᱜ ᱜᱮᱭᱟ ᱞᱟᱹᱴᱩ ᱢᱟᱱᱮ ᱞᱤᱜᱽ ᱠᱚᱦᱚᱸ ᱥᱮ ᱮᱢᱱᱤ ᱱᱚᱨᱢᱟᱞᱤ ᱞᱳᱠᱟᱞ ᱴᱩᱨᱱᱟᱢᱮᱱᱴ ᱠᱚᱜᱮ᱾
ᱮᱢᱱᱤ ᱞᱳᱠᱟᱞ ᱴᱩᱨᱱᱟᱢᱮᱱᱴ ᱴᱷᱩᱠ ᱴᱷᱟᱠ ᱮ ᱜᱩᱛᱤ ᱪᱟᱞᱟᱜ ᱦᱩᱭᱩᱜ-ᱟ᱾ ᱮᱢᱱᱤᱼᱼ ᱵᱚᱱᱫᱷᱩ ᱠᱩ ᱠᱩ ᱥᱟᱵ ᱵᱟᱲᱟᱭ ᱟᱠᱚ ᱴᱤᱢ ᱠᱩ ᱮᱱᱮ ᱮᱸᱠᱟ ᱾
ᱦᱟᱸᱪᱪᱷᱟ ᱟᱞᱮ ᱦᱚᱸ ᱤᱱᱠᱟᱹ ᱜᱮ᱾
ᱞᱤᱜ ᱜᱟᱹᱛᱤᱜ ᱠᱳᱛᱛᱮ ᱜᱮᱞᱮ ᱫᱚ ᱛᱚ ᱡᱟᱹᱥᱛᱤ ᱢᱟᱪᱷᱟ ᱯᱨᱮᱠᱴᱤᱥ ᱦᱩᱭᱩᱜ-ᱟ᱾ ᱟᱹᱰᱤ ᱟᱸᱴ ᱥᱳᱢᱳᱭ ᱮᱢ ᱦᱩᱭᱩᱜ-ᱟ᱾
ᱦᱳᱭ ᱦᱳᱭ᱾
ᱥᱚᱢᱚᱭ ᱟᱨ ᱦᱚᱢ ᱧᱟᱢᱟ᱾
ᱦᱩᱸ ᱚᱱᱮ ᱯᱟᱲᱦᱟᱜᱼᱼ ᱠᱟᱛᱮᱜ ᱫᱚ ᱚᱱᱮ ᱮᱝᱠᱟ ᱢᱮᱱᱴᱮᱱ ᱫᱚ ᱠᱟᱹᱴᱤᱡ ᱤᱭᱟᱹ, ᱧᱚᱜ ᱜᱮᱭᱟ ᱢᱟᱱᱮ ᱦᱚᱲᱢᱚ ᱠᱚ ᱞᱟᱸᱜᱟᱜ ᱟᱛᱚ᱾ ᱟᱫᱚ ᱞᱚᱥ ᱜᱮ ᱵᱩᱡᱷᱟᱹᱜ-ᱟ᱾ ᱡᱟᱼᱼ ᱯᱤᱜ ᱜᱮ ᱥᱟᱱᱟ -ᱟ ᱯᱟᱲᱦᱟᱣ ᱠᱚᱦᱚᱸ ᱢᱟᱱᱮ ᱯᱟᱲᱦᱟᱣ ᱠᱚ ᱢᱚᱱᱮ ᱠᱚᱦᱚᱸ ᱵᱟᱝ ᱞᱟᱜᱟᱜ ᱩᱱᱟᱹᱜ ᱾ ᱞᱟᱸᱜᱟᱢ ᱛᱟᱦᱮᱱᱟ ᱛᱚ ᱟᱫᱚᱼᱼ ᱜᱤᱛᱤᱡ ᱠᱚ ᱜᱮ ᱢᱚᱡᱽ ᱵᱩᱡᱷᱟᱹᱜ-ᱟ᱾ ᱜᱟᱛᱮᱜ ᱯᱚᱨᱮ ᱫᱚ ᱯᱮᱠᱴᱤᱥ ᱵᱟᱲᱟ ᱠᱟᱛᱮᱜ᱾
ᱪᱚᱨᱪᱟᱣ ᱠᱚ ᱦᱚᱸ ᱦᱩᱭᱩᱜ ᱛᱟᱢᱟ ᱚᱱᱟ ᱤᱭᱟᱹ ᱛᱮ ᱴᱟᱠ ᱦᱚᱢᱼᱼ
ᱦᱳᱭ ᱦᱳᱭ᱾
ᱚᱱᱟ ᱨᱮᱱᱟᱜ ᱩᱫᱽᱫᱮᱥᱚ ᱫᱚ ᱟᱹᱰᱤ ᱞᱟᱹᱴᱩ ᱞᱟᱹᱴᱩ ᱼᱼ ᱴᱩᱨᱱᱟᱢᱮᱱᱴ ᱫᱚ ᱜᱟᱹᱛᱤᱜ ᱦᱚᱸ ᱵᱟᱝ ᱥᱟᱱᱟᱣᱟ ᱟᱨ ᱢᱚᱴᱟᱼᱢᱩᱴᱤ ᱵᱷᱟᱹᱜᱤ ᱯᱮᱠᱴᱤᱥ ᱦᱩᱭᱩᱜ-ᱟ᱾
ᱦᱳᱭ ᱦᱳᱭ ᱦᱚᱭ᱾ ᱤᱱᱠᱟᱹ ᱜᱮ ᱟᱞᱮ ᱦᱚᱸ ᱥᱚᱨᱤ ᱪᱚᱨᱪᱟ ᱞᱮᱠᱟ ᱜᱮ᱾
ᱫᱚ ᱜᱟᱱᱚᱜ ᱜᱮᱭᱟ ᱢᱮᱱ ᱢᱚᱱᱮ ᱞᱮ ᱠᱷᱟᱡ ᱫᱚᱢ᱾
ᱦᱩᱸ ᱦᱩᱸ᱾
ᱛᱤᱱᱟᱹᱜ ᱥᱚᱢᱚᱭ ᱮᱢ ᱧᱟᱢᱟ ᱟ᱾ ᱥᱩᱢᱟᱹᱭ ᱡᱚᱛᱚ ᱥᱩᱢᱟᱹᱭ ᱡᱚᱛᱚ ᱟᱱ ᱪᱟᱞᱟᱣ ᱠᱟᱛᱮᱜ ᱫᱚᱼᱼ
ᱦᱳᱭ ᱦᱳᱭ᱾
ᱦᱮᱸ ᱡᱮᱢᱚᱱ ᱛᱤᱦᱤᱧ ᱡᱩᱫᱤ ᱞᱮ ᱪᱟᱞᱟᱜ-ᱟ᱾ ᱦᱟᱸᱜ ᱟᱫᱚ ᱛᱤᱦᱤᱧ ᱫᱚ ᱟᱞᱮ‌ ᱫᱚ ᱜᱚᱴᱟ ᱫᱤᱱ ᱞᱮ ᱛᱮᱦᱮᱱᱟ ᱜᱚᱴᱟ ᱧᱤᱫᱟᱹ ᱞᱮ ᱜᱟᱹᱛᱤ ᱦᱩᱭᱩᱜ-ᱟ᱾ ᱵᱩᱡᱷᱟᱹᱣ ᱢᱟ ᱵᱚᱜᱟ ᱥᱮᱛᱟᱜ ᱞᱮ ᱦᱤᱡᱩᱜ-ᱟ᱾ ᱜᱟᱯᱟ ᱥᱮᱛᱟᱜ ᱦᱮᱡ ᱠᱟᱛᱮᱜ ᱟᱵᱟᱨ ᱡᱤᱨᱟᱹᱣ ᱦᱩᱭᱩᱜ-ᱟ᱾ ᱛᱷᱚᱲᱟ ᱜᱟᱱ ᱫᱚ ᱦᱟᱸᱜ ᱛᱚ ᱢᱩᱥᱠᱤᱞ ᱜᱮᱭᱟ᱾
ᱦᱩᱸ ᱦᱩᱸ᱾
ᱫᱤᱱᱟᱹᱢ ᱚᱠᱟᱢ ᱠᱷᱮᱞ ᱤᱫᱤᱜ ᱠᱷᱟᱡ ᱫᱚ ᱢᱩᱥᱠᱤᱞᱚᱜ-ᱟ ᱥᱮ᱾
ᱦᱩᱸ ᱦᱩᱸ ᱦᱩᱸ᱾
ᱢᱤᱫ ᱵᱟᱨ ᱫᱤᱱ ᱫᱚ ᱴᱷᱤᱠ ᱜᱮᱭᱟ᱾
ᱦᱮᱸᱻ᱾
ᱦᱩᱸ᱾
ᱩᱻ ᱟᱞᱮ ᱥᱮᱫ ᱦᱚᱸ ᱢᱟᱱᱮ ᱠᱚᱲᱟ ᱠᱚ ᱢᱮᱱᱟᱜ ᱠᱚᱜᱮ ᱜᱮᱭᱟ ᱴᱤᱡ ᱢᱤᱫ ᱵᱟᱨ ᱢᱟᱱᱮ ᱞᱤᱠ ᱜᱟᱛᱮᱜ ᱠᱚ ᱠᱳᱞᱠᱟᱛᱟ ᱞᱤᱠ ᱜᱟᱛᱮᱜ ᱠᱚ ᱠᱚ ᱪᱟᱞᱟᱣ ᱵᱟᱲᱟ ᱠᱟᱱᱟ᱾
ᱦᱩᱸ ᱦᱩᱸ᱾
ᱢᱟᱱᱮ
ᱦᱩᱻ ᱫᱚ ᱠᱳᱞᱠᱟᱛᱟ ᱞᱟᱹᱜᱽ ᱢᱟ ᱟᱭᱢᱟ ᱜᱤᱫᱽᱨᱟᱹ ᱠᱚ ᱜᱟᱛᱮᱜ ᱠᱟᱱᱟ᱾ ᱡᱟᱦᱟᱸᱭ ᱜᱮ ᱜᱟᱛᱮ ᱞᱮᱱ ᱠᱷᱟᱱ ᱪᱟᱞᱟᱣ ᱜᱚᱫᱟᱜ-ᱟ᱾
ᱦᱳᱭ ᱦᱳᱭ᱾
ᱞᱟᱦᱟ ᱛᱮ ᱛᱟᱣ ᱠᱚᱢ ᱪᱟᱱᱥ ᱠᱚ ᱧᱟᱢ, ᱟᱹᱰᱤ ᱟᱭᱢᱟ ᱪᱟᱱᱥ ᱠᱚ ᱧᱟᱢ ᱫᱟ ᱜᱤᱫᱽᱨᱟᱹ ᱠᱚ
ᱦᱩᱸ ᱦᱩᱸ᱾ ᱱᱮᱛᱟᱨ ᱫᱚ ᱠᱟᱴᱤᱡ ᱥᱤᱞᱮᱠᱥᱮᱱ ᱠᱚᱦᱚᱸ ᱴᱷᱤᱠ ᱴᱷᱟᱠ ᱠᱚ ᱥᱤᱞᱮᱠᱴ ᱮᱫ ᱠᱚᱣᱟ ᱠᱚ᱾ ᱞᱟᱦᱟ ᱫᱚ ᱚᱱᱮ ᱚᱱᱠᱟ ᱡᱟᱦᱟᱸᱭ ᱜᱮᱨᱮᱱ ᱩᱯᱨᱩᱢ ᱚᱱᱮ ᱚᱱᱠᱟ ᱜᱮᱠᱚ ᱦᱟᱛᱟᱣ ᱮᱫ ᱠᱚ ᱛᱟᱦᱮᱱᱟ᱾
ᱦᱩᱸ ᱦᱩᱸ ᱦᱩᱸ᱾ ᱦᱩᱸ ᱴᱷᱤᱠ ᱜᱮᱭᱟ᱾
ᱮᱸ ᱦᱮᱸ᱾
ᱟᱨ ᱢᱟ ᱛᱚᱵᱮ ᱞᱟᱹᱭ ᱢᱮ ᱟᱨ ᱪᱮᱫ ᱠᱚ ᱪᱤᱠᱟ ᱵᱟᱲᱟᱭ ᱦᱩᱭᱩᱜᱼᱟ ᱫᱟᱬᱟ ᱵᱟᱲᱟᱭ ᱠᱩ᱾
ᱪᱮᱜ ᱵᱮᱱ ᱞᱟᱹᱭ ᱠᱮᱫᱟ?
ᱢᱟᱱᱮ ᱟᱨ ᱛᱷᱚᱲᱟ ᱢᱟ ᱞᱟᱹᱭ ᱢᱮ ᱱᱤᱭᱟᱹᱟᱛᱩ ᱨᱮ ᱢᱟ ᱞᱟᱹᱭ ᱢᱮ ᱪᱮᱫ ᱠᱚ ᱪᱤᱠᱟ ᱵᱟᱲᱟᱭ ᱦᱩᱭᱩᱜ ᱜᱮᱭᱟ ᱫᱟᱬᱟ ᱵᱟᱲᱟᱭ ᱠᱚ ᱥᱮ ᱡᱟᱦᱟᱸᱱᱟᱜ?
ᱦᱩᱸᱢ ᱱᱤᱛᱚᱜ ᱫᱚ ᱪᱮᱫ ᱮᱢ ᱪᱤᱠᱟᱹᱭᱟ ᱱᱤᱛ ᱫᱚ᱾ ᱨᱚᱦᱚᱭ ᱠᱚ ᱥᱟᱹᱛ ᱵᱟᱲᱟ ᱠᱟᱛᱮ ᱠᱚᱞᱮᱡᱽ ᱠᱚᱜᱮ ᱪᱟᱞᱟᱜ ᱦᱩᱭᱩᱜᱼᱟ ᱛᱟᱯᱚᱨ ᱚᱱᱮ ᱴᱩᱠ ᱴᱟᱠ ᱱᱤᱛᱚᱜ ᱜᱟᱛᱮᱜ ᱠᱚ ᱢᱮᱱᱟᱜ ᱠᱟᱫᱟ ᱜᱟᱛᱮᱜ ᱠᱚ ᱪᱟᱞᱟᱣ ᱵᱟᱲᱟ ᱦᱩᱭᱩᱜᱼᱟ᱾ ᱛᱟᱯᱚᱨ ᱦᱟᱸᱜ--ᱦᱚᱸᱜᱼᱚᱭ᱾ ᱯᱚᱨᱚᱵᱽ ᱠᱚ ᱦᱟᱸᱜ ᱥᱮᱴᱮᱨᱚᱜ ᱠᱟᱱᱟ᱾ ᱟᱞᱮᱥᱮᱫ ᱫᱚ ᱠᱟᱨᱟᱢ ᱦᱩᱭᱩᱜ ᱜᱮᱭᱟ᱾ ᱦᱩᱸ᱾
ᱠᱟᱨᱟᱢ ᱯᱚᱨᱚᱵᱽ ᱫᱚ ᱪᱮᱜᱠᱟ?
ᱠᱟᱨᱟᱢ ᱫᱚ ᱚᱱᱮ ᱚᱱᱠᱟ ᱢᱟᱱᱮ ᱠᱩᱲᱤ ᱠᱚᱠᱚ ᱦᱟᱹᱨ ᱟᱠᱚ ᱢᱟᱱᱮ ᱠᱟᱨᱟᱢ ᱫᱚ᱾
ᱟᱪᱪᱷᱟᱻᱻᱟᱪᱪᱷᱟ᱾
ᱦᱩᱸ ᱥᱟᱛ ᱫᱤᱱ ᱨᱮᱠᱚ ᱦᱟᱹᱨ ᱠᱮᱜ ᱜᱮ᱾
ᱦᱩᱸᱻ
ᱢᱟᱱᱮ ᱞᱟᱦᱟ ᱟᱛᱩ ᱦᱚᱲ ᱠᱚ ᱫᱤᱱ ᱟᱠᱚ᱾ ᱫᱤᱱ ᱠᱟᱛᱮᱫ ᱠᱷᱚᱱᱮ᱾ ᱚᱱᱟ ᱫᱚ ᱠᱩᱲᱤ ᱠᱚᱜᱮ ᱠᱚ ᱦᱟᱹᱨ ᱜᱮᱭᱟ ᱛᱚ ᱠᱩᱞᱤ ᱠᱚᱣᱟ ᱠᱚ ᱛᱟᱦᱞᱮ ᱠᱟᱨᱟᱢ ᱯᱮ ᱦᱟᱹᱨᱟ ᱥᱮ ᱵᱟᱝ? ᱛᱟᱯᱚᱨ ᱠᱟᱨᱟᱢ ᱠᱚ ᱦᱟᱹᱨ ᱟᱠᱚ ᱢᱟᱱᱮ ᱤᱭᱟᱹ ᱥᱮᱡ ᱢᱟᱱᱮ ᱟᱞᱮ ᱥᱮᱫ ᱫᱚ ᱢᱟᱱᱮ ᱢᱤᱫᱴᱟᱝ ᱱᱮ ᱴᱷᱮᱠᱟ ᱞᱮᱠᱟ, ᱚᱱᱟᱨᱮ ᱵᱟᱞᱤ ᱵᱟᱞᱤ ᱠᱚ ᱤᱭᱟᱹᱭᱟᱠᱚ ᱟᱨ ᱚᱱᱟᱨᱮ ᱟᱰᱤ ᱠᱤᱪᱷᱩ ᱡᱟᱝ ᱠᱚ ᱛᱟᱦᱮᱱ ᱜᱮᱭᱟ ᱢᱟᱱᱮ
ᱦᱩᱸᱛᱟᱯᱚᱨ ᱚᱱᱮ, ᱥᱟᱛ ᱫᱤᱱ ᱢᱟᱱᱮ ᱠᱚ ᱯᱟᱞᱟᱣ ᱟᱠᱚ ᱢᱟᱱᱮ ᱦᱮᱸ ᱱᱚᱝᱠᱟ ᱤᱭᱟᱹ ᱠᱚ ᱜᱮ ᱦᱟᱱᱟ ᱱᱟᱣᱟ ᱡᱚᱢ ᱵᱟᱝ ᱜᱟᱱᱚᱜᱼᱟ ᱡᱟᱦᱟᱸ ᱢᱟᱱᱮ ᱯᱟᱞᱚᱱᱤᱭᱟᱹ ᱢᱟᱱᱮ ᱵᱚᱱ ᱡᱚᱢ ᱜᱮᱭᱟ ᱯᱷᱚᱞᱰᱚᱞ ᱠᱚ ᱚᱱᱮ ᱚᱱᱠᱟ ᱡᱚᱢ ᱠᱟᱛᱮᱫ ᱠᱚ ᱛᱟᱦᱮᱱᱟᱠᱚ᱾ ᱛᱟᱯᱚᱨ ᱦᱟᱸᱜ ᱦᱟᱱᱮ ᱮᱱᱦᱤᱞᱳᱜ ᱦᱟᱱᱮ ᱡᱮ ᱫᱤᱱᱦᱟᱜ ᱞᱟᱥᱴ ᱫᱤᱱ ᱮᱱᱦᱤᱞᱳᱜ ᱫᱚ ᱵᱚᱸᱜᱟ ᱵᱩᱨᱩ ᱠᱚ ᱢᱟᱱᱮ ᱱᱟᱭᱠᱮ ᱵᱟᱵᱟ ᱩᱸ ᱢᱟᱱᱮ ᱢᱤᱫᱴᱟᱱ ᱤᱭᱟᱹ ᱞᱮᱠᱟᱭ ᱵᱮᱱᱟᱣ ᱠᱮᱫ ᱜᱮ ᱚᱱᱮ ᱪᱷᱟᱢᱰᱟ ᱞᱮᱠᱟ ᱜᱮ ᱢᱟᱱᱮ ᱠᱟᱨᱟᱢ ᱫᱟᱨᱮ ᱵᱤᱫᱟᱠᱚ ᱚᱸᱰᱮ᱾